ᱨᱚᱲ ᱮᱢ ᱟᱸᱡᱚᱢ ᱫᱟ ᱥᱮ ᱵᱟᱝ?
ᱦᱮᱸ ᱨᱚᱲ ᱛᱚ ᱟᱸᱡᱚᱢᱚᱜ ᱠᱟᱱᱟ᱾
ᱪᱮᱜ ᱮᱢ ᱪᱤᱠᱟᱹᱭᱫᱟ ᱦᱤᱸᱛᱚᱜ ᱫᱚ?
ᱳᱭ ᱚᱲᱟᱜ ᱠᱚᱨᱮ ᱜᱮ᱾
ᱰᱟᱹᱦᱤ ᱥᱮᱜ ᱦᱚᱸ ᱵᱟᱢ ᱩᱰᱩᱠ ᱵᱟᱲᱟᱜ ᱠᱟᱱ ᱫᱚ ᱵᱟᱸᱧ ᱧᱮᱸᱞ ᱵᱟᱲᱟᱭᱮᱜ ᱢᱮᱭᱟ᱾
ᱤᱧᱫᱚ ᱱᱟᱜ ᱵᱟᱹᱧ ᱛᱟᱦᱮᱸ ᱠᱟᱱ ᱫᱚ᱾
ᱚ ᱚᱠᱟ ᱥᱮᱜ ᱭᱟᱢ ᱫᱩᱠᱟᱱᱟᱭᱟ?
ᱚᱱᱛᱮ ᱵᱟᱭᱨᱮ ᱥᱮᱜ ᱪᱟᱣ ᱦᱩᱭ ᱞᱮᱱᱟ᱾
ᱤᱧ ᱫᱚᱧ ᱢᱚᱱᱮᱭᱫᱟ ᱦᱚᱭᱛᱚ ᱠᱟᱹᱢᱤ ᱠᱟᱡᱽ ᱨᱮ ᱵᱮᱥᱛᱚ ᱨᱮ ᱢᱮᱱᱟᱜ ᱠᱟᱜ ᱢᱮᱭᱟ ᱪᱮᱜ ᱪᱚ᱾ ᱤᱱᱟᱹ ᱠᱷᱟᱹᱛᱤᱨ ᱰᱟᱹᱦᱤ ᱥᱮᱜ ᱦᱚᱸ ᱵᱟᱢ ᱩᱰᱩᱠᱚᱜ ᱠᱟᱱᱟ, ᱚᱲᱟᱜ ᱠᱚᱨᱮᱦᱚᱸ ᱵᱟᱹᱧ ᱧᱮᱞ ᱵᱟᱲᱟᱭᱮᱜ ᱢᱮ ᱛᱟᱦᱮᱸᱜ᱾
ᱱᱚᱸᱰᱮ
ᱠᱟᱹᱢᱤ ᱠᱟᱡᱽ ᱠᱚᱢᱟ ᱱᱟᱜ ᱵᱚᱱᱫᱚ ᱦᱟᱛᱟᱲ ᱦᱩᱭ ᱠᱟᱱᱟ᱾ ᱠᱟᱹᱢᱤ ᱠᱟᱠᱚ ᱠᱟᱹᱢᱤ ᱠᱟᱡᱽ ᱠᱚ ᱱᱟᱜ ᱵᱚᱱᱫᱚ ᱦᱟᱛᱟᱲ ᱦᱩᱭ ᱠᱟᱱᱟ᱾
ᱛᱟᱦᱞᱮ ᱜᱟᱡᱮ ᱜᱟᱡᱮᱢ ᱫᱟᱬᱟ ᱡᱚᱝ ᱠᱟᱱ ᱫᱚᱭᱟ ᱛᱟᱦᱞᱮ? ᱟᱞᱮ ᱜᱮ ᱥᱟᱞᱟ ᱫᱟᱸᱬᱟ ᱵᱟᱞᱮ ᱧᱟᱢᱫᱟ ᱠᱟᱹᱢᱤ ᱦᱩᱭᱩᱜ ᱠᱟᱱᱟ᱾
ᱨᱚᱛ ᱵᱟᱡᱟᱲ ᱭᱟ ᱠᱟᱹᱴᱤᱡ ᱵᱚᱱ ᱫᱟᱬᱟ ᱵᱟᱲᱟᱣᱟᱜᱼᱟ᱾
ᱦᱮᱸ ᱚᱱᱟ ᱦᱚᱸ ᱧᱮᱞ ᱫᱚᱨᱠᱟᱨ ᱜᱮ ᱟᱨᱠᱤ᱾ ᱥᱩᱨ ᱠᱚᱨᱮ ᱦᱩᱭᱩᱜ ᱠᱟᱱ ᱠᱷᱟᱱ ᱥᱳᱨ ᱠᱚᱨᱮ ᱦᱳᱭᱳᱜ ᱠᱟᱱ ᱠᱷᱟᱱ ᱧᱮᱞ ᱫᱚ ᱦᱳᱭᱳᱜ ᱜᱮᱭᱟ᱾ ᱵᱟᱝ ᱫᱚ ᱵᱟᱝ ᱟᱨᱠᱤ ᱵᱟᱰᱟᱭ ᱠᱮᱫᱟᱢ᱾
ᱦᱩᱸ᱾
ᱫᱩᱠᱟᱹᱱᱟᱢ ᱛᱟᱞᱦᱮ ᱧᱮᱞ?
ᱵᱟᱢ ᱛᱚᱠᱮᱱ ᱴᱚᱴᱟᱭ-ᱟ ᱪᱟ ᱵᱚᱞᱛᱮ ᱪᱟ ᱦᱩᱭ ᱠᱚᱜ-ᱟ ᱢᱮᱱᱛᱮ᱾
ᱵᱟᱝᱟᱹᱧ ᱥᱮᱱᱟ ᱠᱟᱱᱟᱹᱧ
ᱜᱤᱛᱤᱡ
ᱦᱩᱸ ᱫᱟᱜ ᱠᱷᱟᱹᱛᱤᱨ ᱵᱟᱝ? ᱦᱮᱸ ᱟᱫᱚ ᱫᱟᱜ ᱫᱚᱭ ᱫᱟᱜ ᱫᱟ ᱫᱟᱜ, ᱫᱟᱜ ᱛᱮ ᱪᱮᱫ ᱠᱟᱢ ᱪᱟᱞᱟ ᱞᱚᱦᱚᱫ ᱪᱟᱵᱟᱜ-ᱟᱢ ᱾ ᱵᱟᱰᱟᱭ ᱠᱮᱫᱟᱢ ᱦᱮᱸ ᱥᱮ ᱵᱟᱝ? ᱟᱞᱮ ᱥᱮᱫ ᱦᱚᱸ ᱚᱱᱠᱟ ᱜᱮ ᱫᱟᱜ ᱫᱟᱭ᱾ ᱪᱤᱠᱟᱹᱭ ᱟᱢ ᱱᱚᱣᱟ ᱥᱩᱨ ᱨᱮᱦᱚᱸ ᱦᱩᱭᱩᱜ ᱠᱟᱱ ᱨᱮᱦᱚᱸ ᱵᱟᱧᱪᱟᱜ ᱠᱟᱱᱟ᱾ ᱞᱚᱦᱚᱫ ᱞᱚᱦᱚᱫ ᱛᱮ ᱛᱤᱱᱟᱹᱜ ᱫᱤᱱ ᱦᱤᱞᱳᱜ ᱮᱢ ᱞᱚᱦᱚᱫᱚᱜ-ᱟ ᱭᱟ᱾
ᱦᱮᱸ᱾
ᱦᱩᱸ᱾
ᱚᱱᱟ ᱠᱷᱟᱹᱛᱤᱨ ᱜᱮᱛᱚ ᱫᱟᱜ ᱡᱟᱹᱲᱤ ᱠᱷᱟᱛᱤᱨ ᱜᱮᱛᱚ ᱱᱟᱜ ᱵᱟᱧ ᱪᱟᱞᱟᱜ ᱦᱩᱭᱩᱜ ᱠᱟᱱᱟ᱾
ᱦᱮᱸ᱾
ᱪᱮᱫ ᱞᱮᱠᱟ
ᱟᱫᱚ ᱤᱧ ᱦᱩᱸ ᱵᱷᱟᱜᱤ ᱜᱮ ᱢᱮᱱᱟᱜ ᱠᱟᱫᱤᱧᱟ ᱠᱟᱹᱢᱤ ᱠᱟᱹᱢᱤ ᱵᱟᱲᱟ ᱦᱳᱭᱳᱜ ᱠᱟᱱᱟ ᱚᱲᱟᱜ ᱠᱚ ᱨᱮᱱᱟᱜ ᱜᱮ ᱵᱟᱰᱟᱭ ᱠᱮᱫᱟᱢ᱾
ᱦᱩᱸ᱾
ᱟᱫᱚ ᱦᱮᱛᱟᱨ ᱫᱚ ᱠᱟᱹᱢᱤ ᱫᱤᱱ ᱜᱮᱛᱚ ᱠᱟᱱᱟ ᱟᱨ ᱵᱟᱢ ᱠᱟᱹᱢᱤ ᱞᱮᱠᱷᱟᱱ ᱪᱤᱠᱟᱹᱛᱮ ᱦᱩᱭᱩᱜ-ᱟ᱾
ᱚ ᱚᱠᱟ ᱠᱚᱨᱮᱜ ᱛᱟᱞᱦᱮ ᱠᱟᱹᱢᱤ ᱠᱚ ᱵᱤᱱ ᱪᱟ ᱵᱟᱲᱟᱜ ᱠᱟᱱ?
ᱠᱟᱹᱢᱤ ᱠᱚᱫᱚ ᱦᱟᱱᱛᱮ ᱫᱚ ᱵᱟᱹᱧᱪᱟᱜ ᱠᱟᱱᱟ ᱮᱴᱟᱜ ᱥᱮᱫ ᱫᱚ ᱦᱟᱯᱮ ᱚᱲᱟᱜ ᱨᱮᱱᱟᱜ ᱠᱟᱹᱢᱤ ᱵᱟᱲᱟᱭ ᱦᱩᱭᱩᱜ ᱠᱟᱱᱟ ᱛᱚ᱾ ᱵᱟᱹᱧ ᱪᱟᱜ ᱠᱟᱱᱟ ᱚᱲᱟᱜ ᱨᱮᱱᱟᱜ ᱤᱧ ᱪᱟᱵᱟ ᱞᱮᱠᱷᱟᱱ ᱪᱟᱜ ᱟᱹᱧ ᱦᱟᱱ ᱛᱮ᱾ ᱟᱫᱚ ᱟᱯᱮ ᱠᱚ ᱥᱟᱭ ᱤᱧ ᱪᱟᱜ-ᱟ ᱯᱚᱨᱮ᱾
ᱟᱫᱚ ᱵᱟᱹᱫ ᱨᱮᱱᱟᱜ ᱟᱲᱮ ᱢᱟᱲᱮ ᱵᱟᱜᱟᱣ ᱦᱳᱭᱳᱜ ᱠᱟᱱᱟ᱾ ᱚᱱᱟ ᱜᱮ ᱛᱮᱢᱚᱱ ᱥᱤ ᱵᱟᱲᱟ ᱦᱳᱭᱳᱜ ᱠᱟᱱᱟ᱾ ᱛᱮᱦᱮᱧ ᱤᱧ ᱥᱤ ᱠᱮᱫᱟ ᱠᱟᱹᱡ ᱪᱩᱞᱩᱝ᱾
ᱰᱟᱹᱝᱨᱤ ᱫᱟᱹᱲ ᱦᱚᱪᱚ ᱠᱮᱫ ᱠᱟᱹᱱᱟᱹᱧ ᱜᱟᱡᱮ ᱵᱟᱹᱧ ᱥᱤ ᱫᱟᱲᱮ ᱵᱟᱹᱧ ᱪᱟᱵᱟ ᱫᱟᱲᱮ ᱟᱫᱟ ᱵᱟᱹᱫᱽ᱾
ᱚᱠᱟ ᱨᱮᱢ ᱥᱤᱭᱮᱜ ᱛᱮᱦᱮ?
ᱟᱹᱰᱤ ᱫᱤᱱ ᱡᱚᱲᱟᱣ ᱦᱚᱸ ᱵᱟᱹᱧ ᱡᱚᱲᱟᱣ ᱟᱠᱟᱫ ᱠᱤᱱᱟ ᱛᱚ᱾
ᱱᱚ
ᱵᱟᱰᱟᱭ ᱠᱮᱫᱟᱢ ᱦᱩᱸ᱾ ᱛᱟᱞᱦᱮ ᱟᱞᱮ ᱚᱲᱟᱜ ᱨᱮ ᱪᱮᱫ ᱠᱚᱢ ᱠᱟᱹᱢᱤ ᱠᱮᱫᱟ ᱚᱲᱟᱜ ᱨᱮ ᱵᱟᱹᱫ ᱠᱚᱨᱮ᱾
ᱚᱲᱟᱜ ᱠᱷᱚᱡ ᱢᱟ ᱤᱧᱟᱹᱜ ᱢᱚᱛᱚ ᱪᱮᱫ ᱦᱚᱸ ᱵᱟᱹᱧ ᱪᱤᱠᱟᱹ ᱠᱮᱫᱟ᱾ ᱥᱤ ᱦᱚᱸ ᱮᱠᱷᱚᱱᱳ ᱟᱹᱣᱨᱤ ᱥᱤ ᱦᱳᱭᱳᱜ-ᱟ ᱵᱟᱹᱫ ᱥᱮᱫ ᱜᱮ ᱮᱠᱷᱚᱱᱳ ᱳᱰᱳᱠ ᱜᱮ ᱵᱟᱹᱧ ᱳᱰᱳᱠ ᱞᱮᱱᱟ ᱵᱟᱹᱧ ᱛᱟᱦᱮᱸᱠᱟᱱᱟ ᱚᱲᱟᱜ ᱨᱮ ᱟᱨ
ᱦᱩᱸ ᱦᱳᱭ ᱚᱲᱟᱜ ᱨᱮ ᱵᱟᱢ ᱛᱟᱦᱮᱸ ᱞᱮᱱᱠᱷᱟᱱ ᱫᱚ ᱟᱫᱚ ᱪᱤᱠᱟᱹᱛᱮ ᱟᱫᱚ ᱦᱳᱭᱳᱜ-ᱟ ᱚᱲᱟᱜ ᱨᱮᱱᱟᱜ ᱠᱟᱹᱢᱤ ᱦᱚᱸ ᱥᱮ ᱵᱟᱝ᱾ ᱦᱮᱸ
ᱧᱮᱞ ᱵᱟᱲᱟ ᱡᱮ ᱪᱮᱫ ᱪᱤᱠᱟᱹ ᱪᱤᱠᱠᱟᱜ ᱫᱟᱜ ᱢᱟᱜ ᱠᱚ ᱪᱤᱠᱟᱜ ᱞᱟᱜᱟ ᱠᱟᱱᱟ᱾
ᱦᱮᱸ ᱞᱟᱹᱭᱫᱟᱹᱧ ᱦᱚᱜᱚᱭ ᱛᱚᱢ ᱦᱮᱡ ᱠᱟᱱᱟ ᱟᱫᱚ ᱪᱟᱜ ᱢᱮ ᱧᱮᱞ ᱢᱮ᱾ ᱦᱮᱸ ᱥᱮ ᱵᱟᱝ᱾
ᱦᱩᱸ ᱦᱩᱸ ᱪᱟᱶ ᱛᱚ ᱦᱳᱭᱳᱜ ᱤᱱᱜᱟ ᱡᱟᱦᱟᱸ ᱞᱮᱠᱟᱱᱟᱜ ᱦᱳᱭᱳᱜ-ᱟ᱾ ᱵᱟᱢ ᱨᱚᱲ ᱞᱮᱱᱠᱷᱟᱱ ᱱᱟᱜ ᱪᱮᱫ ᱮᱢ ᱡᱚᱢᱟ?
ᱦᱮᱸ ᱚᱱᱟ ᱜᱮᱛᱚ ᱛᱟᱦᱟᱞᱮ ᱪᱮᱫ ᱞᱮᱠᱟ ᱢᱮᱱᱟᱜ ᱟᱠᱟᱫ ᱢᱮᱭᱟ, ᱵᱷᱟᱜᱮ ᱜᱮ ᱢᱮᱱᱟᱜ ᱢᱮᱭᱟ ᱛᱚ?
ᱦᱮᱸ ᱱᱤᱛᱳᱜ ᱫᱚ ᱟᱯᱟᱛᱚ ᱱᱟᱯᱟᱭ ᱵᱟᱲᱟ ᱧᱚᱜ ᱜᱮ ᱢᱤᱱᱟᱹᱧᱟ᱾ ᱟᱢᱜᱮ ᱪᱮᱫ ᱞᱮᱠᱟ ᱢᱮᱱᱟᱜ ᱢᱮᱭᱟ?
ᱤᱧ ᱦᱚᱸ ᱵᱷᱟᱜᱤ ᱜᱮ ᱢᱮᱱᱟᱜ ᱠᱟᱫᱤᱧᱟ ᱱᱤᱭᱟᱹ ᱥᱳᱢᱳᱭ ᱫᱚ᱾ ᱟᱫᱚ ᱦᱤᱛᱳᱜ ᱫᱚ ᱛᱟᱦᱟᱞᱮ ᱚᱲᱟᱜ ᱠᱚᱨᱮ ᱜᱮ ᱟᱫᱚ ᱰᱟᱹᱦᱤ ᱢᱟᱹᱦᱤ ᱠᱚᱨᱮ ᱫᱚ ᱵᱟᱯᱮ ᱟᱰᱰᱟᱭ ᱜᱮᱭᱟ ᱟᱯᱮ ᱫᱚ?
ᱰᱟᱹᱦᱤ
ᱦᱮᱸ
ᱠᱚᱫᱚ ᱪᱟᱣᱞᱮ ᱟᱫᱚ ᱦᱚᱜᱚ ᱱᱚᱝᱠᱟ ᱞᱮ ᱨᱤᱜ
ᱰᱟᱹᱦᱤ ᱦᱟᱞᱠᱟ ᱟᱨᱠᱤ᱾ ᱚᱱᱟ ᱠᱷᱟᱹᱛᱤᱨ ᱦᱳᱲᱳ ᱠᱚ ᱟᱫᱚ ᱵᱷᱟᱜᱮ ᱨᱮᱱᱟᱜ ᱵᱟᱝ ᱵᱩᱡᱷᱟᱹᱜ ᱠᱟᱱ᱾ ᱯᱷᱟᱹᱠᱟ ᱴᱟᱠᱟ ᱞᱮᱠᱷᱟᱱ ᱦᱚᱸ ᱛᱚ ᱪᱟᱣ ᱦᱳᱭᱳᱜ-ᱟ᱾
ᱦᱮᱸ ᱦᱮᱸᱛᱚ ᱟᱞᱮᱫᱚ ᱰᱟᱹᱦᱤ ᱨᱮᱜᱮ ᱢᱮᱱᱟᱜ ᱟᱠᱟᱫ ᱞᱮᱭᱟ, ᱥᱚᱵᱫᱤᱱ ᱰᱟᱹᱦᱤ ᱨᱮᱞᱮ ᱛᱟᱦᱮᱱᱟ
ᱦᱩᱸ ᱮᱠᱞᱟ ᱜᱮ ᱢᱮᱱᱟᱜ ᱢᱮᱭᱟ, ᱥᱮ ᱟᱨᱚ ᱟᱭᱢᱟ ᱟᱨᱚ ᱠᱚᱲᱟ ᱠᱚ ᱢᱮᱱᱟᱜ ᱠᱚᱣᱟ?
ᱦᱩᱸ ᱢᱮᱱᱟᱜ ᱠᱚᱣᱟ ᱠᱚᱲᱟ ᱵᱷᱮᱨ ᱜᱮ ᱢᱮᱱᱟᱜ ᱞᱮᱭᱟ
ᱪᱮᱫ ᱠᱚᱯᱮ ᱪᱤᱠᱟᱹ ᱵᱟᱲᱟᱭ ᱜᱮᱭᱟ ᱱᱟᱜ ᱰᱟᱹᱦᱤ ᱨᱮᱫᱚ?
ᱟᱫᱚ ᱪᱮᱫ ᱠᱚᱢ ᱪᱤᱠᱟᱹᱭᱟ ᱦᱚᱸᱜᱚ ᱱᱤᱝᱠᱟᱹ ᱚᱠᱚᱭ ᱯᱷᱳᱱ ᱠᱚᱠᱚ ᱧᱮᱞᱟ ᱚᱠᱚᱭ ᱠᱚ ᱯᱷᱳᱱ ᱟᱠᱚᱣᱟ ᱠᱩᱲᱤ ᱠᱚ᱾ ᱠᱚᱲᱟ ᱠᱚ ᱵᱟᱰᱟᱭ ᱠᱮᱫᱟ ᱟᱨ ᱚᱠᱚᱭ ᱠᱚ ᱠᱷᱮᱞ ᱟᱠᱚ ᱜᱮᱢ ᱠᱚ᱾ ᱵᱟᱰᱟᱭ ᱠᱮᱫᱟᱢ?
ᱦᱮᱸ
ᱟᱫᱚ ᱦᱤᱛᱳᱜ ᱫᱚ ᱚᱱᱛᱮ ᱫᱟᱜ ᱮᱫᱟᱭ? ᱦᱮᱸ
ᱫᱟᱜ ᱢᱟ ᱱᱤᱛᱳᱜ ᱫᱚ ᱵᱟᱭ ᱫᱟᱜ ᱫᱟ ᱵᱟᱭ ᱫᱟᱜ ᱫᱟ᱾ ᱱᱤᱛᱳᱜ ᱫᱚ ᱱᱟᱜ᱾
ᱦᱮᱸ
ᱵᱚᱱᱫᱚ ᱟᱠᱟᱫᱟᱭ ᱛᱚ᱾